ᱡᱚᱦᱟᱨ ᱜᱮ᱾ ᱦᱮᱞᱳ᱾ ᱦᱮᱞᱳ᱾ ᱦᱮᱞᱳ᱾ ᱦᱮᱞᱳ᱾
ᱜᱚᱢᱠᱮ ᱡᱚᱦᱟᱨ ᱜᱮ᱾
ᱦᱟᱸ ᱜᱚᱝᱠᱮ ᱠᱮᱫᱳᱜ ᱠᱚᱵᱤᱱ ᱡᱚᱢ ᱵᱟᱲᱟ ᱠᱮᱜᱼᱟ ᱥᱮ ᱟᱹᱣᱨᱤ?
ᱦᱳᱭ ᱜᱚᱢᱠᱮ ᱡᱚᱢ ᱵᱟᱲᱟ ᱦᱩᱭ ᱠᱟᱱᱟ ᱜᱤᱛ
ᱢᱮᱱ ᱫᱟᱹᱧ ᱫᱟᱠᱟ ᱠᱚᱵᱤᱱ ᱡᱚᱢ ᱵᱟᱲᱟ ᱠᱮᱫᱟ ᱥᱮ ᱟᱹᱣᱨᱤ?
ᱟᱹᱵᱤᱱ ᱜᱮᱵᱤᱱ ᱡᱚᱢ ᱵᱟᱲᱟ ᱟᱠᱟᱫᱟ ᱥᱮ ᱵᱟᱝ, ᱦᱳᱭ ᱜᱚᱢᱠᱮ ᱡᱚᱢ ᱠᱮᱫᱟᱞᱤᱧ᱾ ᱟᱵᱤᱱ ᱵᱤᱱ ᱡᱚᱢ ᱠᱮᱫᱟ?
ᱦᱳᱭ ᱟᱹᱞᱤᱧ ᱦᱚᱸᱜᱼᱚᱭ ᱞᱤᱧ ᱡᱚᱢ ᱵᱟᱲᱟ ᱠᱮᱫ ᱛᱮ ᱠᱩᱞᱤᱥ ᱠᱚᱨᱮ ᱠᱩᱞᱤ ᱥᱮᱫ ᱞᱤᱧ ᱛᱚᱫ ᱵᱟᱲᱟ ᱟᱠᱟᱱᱟ ᱠᱟᱹᱴᱤᱡ,
ᱟᱨ ᱜᱚᱝᱠᱮ ᱛᱟᱦᱞᱮ ᱪᱮᱫ,
ᱛᱟᱦᱚᱞᱮ ᱱᱟᱯᱟᱭ ᱜᱮ ᱦᱮᱱᱟᱜ ᱟᱠᱟᱫ ᱵᱤᱱᱟ ᱛᱚ?
ᱦᱳᱭ ᱜᱚᱝᱠᱮ ᱱᱤᱛᱚᱜ ᱞᱮᱠᱟ ᱫᱚ ᱱᱟᱯᱟᱭ ᱜᱮ ᱢᱮᱱᱟᱜ ᱞᱤᱧᱟ
ᱦᱳᱭ ᱱᱟᱯᱟᱭ ᱛᱟᱦᱮᱸ ᱞᱮᱱ ᱠᱷᱟᱡ ᱜᱮ ᱱᱟᱯᱟᱭ
ᱦᱚᱸ
ᱟᱨ ᱜᱚᱢᱠᱮ ᱛᱟᱦᱞᱮ ᱪᱮᱫ ᱯᱮ ᱩᱛᱩ ᱞᱮᱫᱟ
ᱦᱮᱸ
ᱪᱮᱫ ᱯᱮ ᱩᱛᱩ ᱞᱮᱫᱟ
ᱛᱮᱦᱮᱧ ᱫᱚ ᱜᱚᱢᱠᱮ ᱩᱛᱩ ᱦᱳᱭ ᱞᱮᱱᱟ ᱥᱮ ᱦᱟᱱᱠᱩ ᱞᱟᱦᱟ ᱪᱟᱥ ᱨᱮᱱ ᱡᱟᱦᱟᱸᱭ ᱩᱱᱠᱳ ᱦᱟᱠᱩ ᱥᱟᱵ ᱦᱳᱭ ᱞᱮᱱᱜᱮ ᱩᱱᱠᱳ ᱜᱮ ᱨᱚᱦᱚᱲ ᱞᱮᱫ ᱛᱟᱦᱮᱸ ᱞᱮᱱᱟᱠᱚ ᱛᱟᱦᱞᱮ ᱩᱱᱠᱳ ᱜᱮ ᱠᱟᱹᱴᱤᱡ ᱞᱮ ᱨᱟᱥᱮ ᱜᱚᱫ ᱠᱮᱫ ᱠᱚᱣᱟ
ᱚ ᱡᱟᱞᱟ ᱜᱚᱝᱠᱮ ᱛᱟᱦᱞᱮ ᱦᱟᱹᱠᱩ ᱫᱚ
ᱥᱚᱣᱵᱤᱱ ᱛᱟᱦᱮ ᱞᱮᱱᱟ
ᱚ ᱟᱹᱰᱤ ᱥᱤᱵᱤᱞ ᱜᱮᱯᱮ ᱩᱛᱩ ᱞᱮᱜ ᱜᱚᱝᱠᱮ ᱟᱰᱤ ᱥᱤᱵᱤᱞ ᱜᱮᱯᱮ ᱛᱩᱞ ᱞᱮᱫᱟ ᱛᱟᱦᱞᱮ
ᱦᱳᱭ ᱦᱳᱭ ᱜᱚᱢᱠᱮ ᱨᱚᱦᱚᱲ ᱦᱟᱠᱳ ᱫᱚ ᱟᱹᱰᱤ ᱥᱮᱵᱮᱞ ᱜᱮᱠᱚ ᱥᱤᱵᱤᱞᱟ
ᱦᱳᱭ ᱥᱚ ᱦᱚᱸ ᱡᱮᱢᱚᱱ ᱠᱚ ᱥᱚᱣᱟ ᱥᱤᱵᱤᱞ ᱦᱚᱸ ᱚᱱᱠᱟ ᱠᱚ ᱥᱤᱵᱤᱞᱟ ᱵᱟᱝ
ᱦᱳᱭ ᱦᱳᱭ ᱵᱤᱞᱟᱹᱛᱤ ᱞᱟᱜᱟᱣ ᱠᱟᱛᱮᱫ ᱫᱚ ᱟᱹᱰᱤ ᱪᱮᱦᱨᱟ ᱠᱚ ᱥᱤᱵᱤᱞ ᱛᱟᱦᱮᱱᱟ
ᱦᱳᱭ ᱦᱳᱭ
ᱡᱚᱢ ᱵᱟᱲᱟ ᱠᱟᱜ ᱵᱮᱱ ᱥᱮ ᱵᱟᱝ ᱜᱚᱝᱠᱮ ᱨᱚᱦᱚᱲ ᱦᱟᱹᱠᱩ
ᱦᱳᱭ ᱜᱚᱝᱠᱮ ᱡᱚᱢ ᱫᱚᱞᱤᱧ ᱡᱚᱢ ᱵᱟᱲᱟ ᱠᱟᱜᱼᱟ ᱩᱸᱼᱩᱱᱟᱹᱜ ᱫᱚ ᱵᱟᱞᱤᱧ ᱠᱩᱥᱤᱭᱟᱜ ᱜᱮᱭᱟ ᱨᱚᱦᱚᱲ ᱦᱟᱹᱠᱩ ᱫᱚ
ᱦᱚᱸ ᱦᱚᱸ ᱟᱫᱚ ᱟᱫᱚ ᱨᱚᱦᱚᱲ ᱦᱟᱹᱠᱩ ᱫᱚ ᱚᱱᱟ ᱥᱚ ᱛᱮᱜᱮ ᱛᱚ ᱟᱹᱰᱤ ᱥᱤᱵᱤᱞ ᱠᱚ ᱟᱞᱮ ᱫᱚ ᱚᱱᱠᱟ ᱞᱮ ᱵᱩᱡᱷᱟᱹᱣ ᱦᱚᱭ ᱥᱮ
ᱦᱳᱭ ᱜᱚᱝᱠᱮ
ᱟᱫᱚ ᱚᱱᱟ ᱫᱚ ᱴᱷᱤᱠ ᱜᱚᱫ ᱠᱮᱜᱼᱟ ᱠᱚ ᱜᱚᱜᱚ ᱛᱟᱠᱚ ᱢᱮᱱ ᱫᱟᱠᱚ ᱛᱟᱦᱚᱞᱮ ᱠᱷᱟᱱ ᱫᱚ ᱥᱳᱣᱟᱵᱤᱱ ᱫᱚᱵᱚᱱ ᱱᱚᱝᱠᱟ ᱛᱮᱠᱮᱭᱟ ᱟᱨ ᱱᱚᱝᱠᱟ ᱨᱚᱦᱚᱲ ᱦᱟᱠᱳ ᱵᱮᱞᱟᱛᱤ ᱫᱚᱵᱚᱱ ᱨᱟᱥᱮ ᱠᱚᱣᱟ ᱛᱟᱦᱞᱮ ᱚᱱᱟ ᱜᱮᱠᱚ ᱤᱥᱤᱱ ᱜᱚᱫ ᱠᱮᱫ ᱠᱚᱣᱟ
ᱟᱵᱮᱱ ᱫᱚ ᱛᱟᱦᱚᱞᱮ ᱪᱮᱫ ᱠᱚᱵᱤᱱ ᱩᱛᱩ ᱵᱟᱲᱟ ᱠᱮᱫᱼᱟ ᱛᱟᱦᱞᱮ?
ᱥᱩᱠᱨᱤ ᱡᱤᱞ ᱞᱤᱧ ᱩᱛᱩ ᱞᱮᱫᱟ᱾
ᱚ ᱜᱚᱝᱠᱮ ᱛᱟᱦᱚᱞᱮ ᱟᱹᱰᱤ ᱟᱫᱚ ᱟᱵᱮᱱ ᱫᱚ ᱟᱨᱚ ᱟᱹᱰᱤ ᱵᱷᱟᱜᱤ ᱵᱮᱱ ᱩᱛᱩ ᱟᱠᱟᱫᱟ ᱛᱚ᱾
ᱜᱚᱝᱠᱮ ᱟᱞᱤᱧ ᱢᱟ ᱦᱚᱥᱴᱮᱞ ᱠᱚᱨᱮ ᱢᱮᱱᱟᱜ ᱞᱤᱧᱟ, ᱟᱫᱚ ᱱᱚᱛᱮᱨᱮ ᱠᱟᱹᱴᱤᱡ ᱦᱟᱴ ᱠᱚ ᱦᱩᱭᱩᱜ ᱜᱮᱭᱟ᱾
ᱦᱮᱸ
ᱟᱹᱞᱤᱧ ᱢᱟ ᱦᱳᱥᱴᱮᱞ ᱠᱚᱨᱮ ᱢᱮᱱᱟᱜ ᱞᱤᱧᱟ ᱱᱤᱛᱚᱜ ᱢᱟ᱾
ᱦᱚᱸ ᱦᱚᱸ᱾
ᱟᱫᱚ ᱚᱱᱛᱮ ᱦᱟᱴ ᱞᱤᱧ ᱪᱟᱞᱟᱣ ᱞᱮᱱᱟ ᱥᱩᱨ ᱥᱩᱯᱩᱨ ᱦᱩᱭᱩᱜ ᱜᱮᱭᱟ ᱦᱟᱴ ᱠᱚ ᱾
ᱦᱩᱸ ᱦᱩᱸ᱾
ᱟᱫᱚ ᱥᱩᱠᱨᱤ ᱡᱤᱞ ᱞᱤᱧ ᱧᱟᱢ ᱠᱮᱫ ᱠᱷᱟᱱ ᱯᱟᱸᱥᱚ ᱠᱚᱞᱤᱧ ᱟᱹᱜᱩ ᱠᱮᱫᱟ ᱚᱱᱟ ᱜᱮᱞᱤᱧ ᱩᱛᱩ ᱠᱮᱫᱟ᱾
ᱦᱳᱭ ᱦᱳᱭ ᱟᱹᱰᱤ ᱱᱟᱯᱟᱭ ᱛᱟᱦᱞᱮ᱾ ᱜᱚᱝᱠᱮ ᱛᱤᱱᱟᱹᱜ ᱜᱟᱱ ᱜᱚᱱᱚᱝ ᱫᱚ ᱪᱟᱹᱞᱩᱜ ᱠᱟᱱᱟ ᱛᱟᱦᱞᱮ ᱚᱱᱛᱮ?
ᱜᱚᱝᱠᱮ ᱱᱚᱛᱮ ᱫᱚ ᱛᱤᱱᱥᱚ ᱴᱟᱠᱟ ᱠᱤᱞᱳ᱾
ᱛᱟᱦᱞᱮ ᱟᱹᱰᱤ ᱡᱟᱹᱥᱛᱤ ᱜᱤᱭᱟᱹ
ᱦᱳᱭ ᱜᱚᱝᱠᱮ ᱱᱚᱛᱮ ᱫᱚ ᱱᱟ-ᱱᱟᱢᱟᱞ ᱫᱤᱥᱚᱢ ᱦᱳᱭ ᱱᱟᱢᱟᱞ ᱫᱤᱥᱚᱢ ᱱᱚᱛᱮ ᱱᱟᱢᱟᱞ ᱫᱤᱥᱚᱢ ᱠᱟᱱᱟ ᱥᱮ ᱟᱫᱚ ᱱᱚᱛᱮ ᱫᱚ ᱚᱝᱟ ᱵᱟᱝ ᱧᱟᱢᱚᱜ ᱜᱮᱭᱟ᱾
ᱦᱚᱭ ᱦᱚᱭ ᱦᱚᱭ᱾ ᱟᱫᱚ ᱜᱚᱝᱠᱮ ᱱᱚᱝᱠᱟ ᱟᱹᱛᱩ ᱚᱲᱟᱜ ᱠᱚᱨᱮ ᱦᱚᱸ ᱱᱚᱝᱠᱟ ᱮᱢᱱᱤ ᱫᱚ ᱦᱟᱸᱜ ᱵᱟᱝ ᱧᱟᱢᱚᱜ ᱠᱟᱱᱟ᱾ ᱱᱚᱝᱠᱟ ᱥᱟᱱᱛᱟᱲ ᱥᱚᱢᱟᱡᱽ ᱨᱮ ᱡᱟᱦᱟᱸ ᱥᱚᱨᱦᱟᱭ ᱫᱚ ᱥᱟᱠᱨᱟᱛ ᱫᱚ ᱢᱟᱱᱮ ᱵᱟᱦᱟ ᱥᱚᱨᱦᱟᱭ ᱚᱝᱠᱟ ᱚᱱᱠᱟᱱ ᱠᱚ ᱤᱭᱟᱹ ᱠᱚᱨᱮ ᱜᱮ ᱧᱟᱢᱚᱜ ᱠᱟᱱᱟ ᱥᱩᱠᱨᱤ ᱡᱤᱞ ᱠᱚᱫᱚ ᱦᱟᱸᱜ᱾ ᱮᱢᱱᱤ ᱠᱚᱫᱚ ᱦᱟᱜ ᱵᱟᱝ ᱠᱚ ᱜᱚ ᱱᱚᱝᱠᱟ ᱟᱞᱮᱥᱮᱱ ᱫᱚ ᱚᱱᱠᱟ ᱥᱮᱬᱟ ᱦᱟᱴ ᱫᱚ ᱦᱟᱜ ᱫᱚ ᱵᱟᱝ ᱦᱩᱭᱩᱜ-ᱟ ᱛᱚ ᱚᱱᱟ ᱠᱷᱟᱹᱛᱤᱨ ᱛᱮ ᱵᱟᱠᱚ ᱜᱚᱡᱽ ᱵᱟᱲᱟ ᱠᱚᱣᱟ᱾ ᱥᱩᱠᱨᱤ ᱫᱚ, ᱦᱩᱸ᱾
ᱱᱚᱝᱠᱟ ᱟᱞᱮ ᱠᱚᱨᱮ ᱫᱚ ᱦᱟᱴ ᱠᱚᱨᱮ ᱛᱚ ᱫᱚ ᱫᱚᱢᱮ ᱠᱚ ᱜᱚᱡᱽ ᱠᱚ ᱥᱩᱠᱨᱤ ᱠᱚᱫᱚ ᱥᱩᱠᱨᱤ ᱰᱟᱝᱨᱤ ᱫᱚ ᱠᱤᱪᱷᱩᱤᱱ ᱠᱚ ᱵᱚᱱᱫᱚ ᱦᱟᱛᱟᱲ ᱠᱟᱫᱟ ᱥᱚᱨᱠᱟᱨ ᱮ ᱢᱟᱱᱟᱣ ᱟᱠᱟᱫ ᱛᱮ᱾
ᱦᱚᱸ ᱦᱚᱸ ᱦᱚᱸ᱾ ᱛᱟᱦᱚᱞᱮ ᱟᱹᱵᱤᱱ ᱫᱚ ᱡᱷᱚᱛᱚ ᱡᱤᱞ ᱜᱮᱵᱮᱱ ᱡᱚᱢ ᱛᱟᱦᱮᱱᱟ ᱛᱚ?
ᱦᱳᱭ ᱡᱷᱚᱛᱚ ᱡᱮᱞ ᱜᱮᱞᱤᱧ ᱡᱚᱢᱟ᱾
ᱦᱚᱸ ᱦᱚᱸ, ᱥᱟᱱᱛᱟᱲ ᱦᱳᱭ ᱛᱮ ᱪᱮᱫ ᱵᱮᱱ ᱢᱟᱱᱟᱣᱟ ᱦᱮᱸ ᱥᱮ?
ᱦᱳᱭ ᱪᱮᱜ ᱵᱤᱱ ᱢᱟᱱᱟᱣ ᱵᱟᱲᱟᱭ ᱱᱤᱛᱳᱜ ᱫᱚ ᱚᱱᱟ ᱱᱚᱣᱟ ᱢᱟᱹᱱᱢᱤ ᱡᱚᱱᱚᱢ ᱡᱚᱢ ᱠᱟᱜ ᱵᱤᱱ ᱛᱮᱦᱮᱧ ᱢᱮᱱᱟᱢ ᱜᱟᱯᱟ ᱵᱟᱹᱱᱩᱢ᱾
ᱦᱳᱭ ᱦᱳᱭ ᱡᱚᱛᱚ ᱡᱤᱞ ᱜᱮ ᱡᱚᱢ ᱫᱚ ᱫᱚᱨᱠᱟᱨ ᱠᱟᱱ ᱜᱮᱭᱟ᱾
ᱡᱟᱦᱟ ᱠᱚ ᱡᱚᱢ ᱜᱟᱱᱚᱜ ᱞᱮᱠᱟᱱᱟᱜ ᱵᱟᱝ
ᱦᱳᱭ ᱡᱟᱦᱟᱸ ᱡᱚᱢ ᱜᱟᱱᱚᱜ ᱞᱮᱠᱟᱱᱟᱜ᱾ ᱡᱮᱢᱚᱱ ᱠᱤ ᱟᱵᱚ ᱥᱟᱱᱛᱟᱲ ᱫᱚ ᱦᱟᱸᱜ ᱱᱚᱝᱠᱟ ᱛᱩᱭᱩ ᱛᱩᱭᱩ ᱠᱩ ᱩᱱᱠᱩ ᱡᱟᱸᱵᱽᱲᱩ ᱠᱚ ᱛᱚᱨᱦᱚᱫ ᱠᱚ ᱩᱱᱠᱩ ᱠᱚᱫᱚ ᱠᱚ ᱡᱚᱢ ᱠᱚ ᱜᱮᱭᱟ? ᱛᱚ ᱦᱮᱸᱥᱮ?
ᱦᱳᱭ ᱜᱚᱝᱠᱮ᱾ ᱛᱚ ᱟᱵᱤᱱ ᱫᱚᱵᱤᱱ ᱡᱚᱢ ᱵᱟᱲᱟ ᱠᱟᱫ ᱠᱚᱣᱟ ᱵᱟᱝ ᱩᱱᱠᱩ ᱛᱚᱨᱦᱚᱫ ᱠᱚᱫᱚ?
ᱦᱚᱸ ᱜᱚᱝᱠᱮ ᱟᱹᱞᱤᱧ ᱫᱚᱞᱤᱧ ᱡᱚᱢ ᱵᱟᱲᱟᱣ ᱠᱟᱜ ᱠᱚᱜᱮ ᱜᱮᱭᱟ᱾
ᱚᱱᱟ ᱟᱯᱮ ᱟᱛᱩ ᱠᱚ ᱨᱮ ᱜᱟᱰᱟ ᱠᱚ ᱢᱮᱱᱟᱜ ᱛᱟᱯᱮᱭᱟ?
ᱦᱳᱭ ᱜᱚᱝᱠᱮ ᱜᱟᱰᱟ ᱠᱚ ᱢᱮᱱᱟᱜ ᱟᱠᱟᱫ ᱜᱮᱭᱟ ᱚᱝᱠᱟ ᱠᱟᱴᱤᱡ ᱠᱟᱹᱴᱤᱡ ᱜᱟᱰᱟ ᱠᱚ᱾
ᱵᱟᱨᱩᱰᱟᱝ ᱠᱚ ᱛᱟᱦᱞᱮ ᱵᱤᱱ ᱛᱟᱦᱞᱮ ᱩᱝᱠᱩ ᱵᱟᱩᱰᱟᱝ ᱠᱚ ᱫᱚ ᱵᱤᱱ ᱡᱚᱢ ᱵᱟᱲᱟ ᱟᱠᱟᱫ
ᱦᱚᱸ ᱜᱚᱝᱠᱮ ᱵᱟᱹᱨᱩᱰᱟᱝ ᱠᱚᱦᱚᱸ ᱡᱚᱢ ᱵᱟᱲᱟ ᱦᱩᱭ ᱠᱟᱱ ᱜᱮᱭᱟ᱾ ᱵᱟᱨᱩᱰᱟᱝ ᱢᱟᱪᱚ ᱱᱚᱛᱮ ᱟᱞᱮ ᱱᱚᱛᱮ ᱢᱟᱪᱚ ᱱᱚᱝᱠᱟ ᱫᱟᱜ ᱡᱟᱹᱲᱤ ᱞᱮᱠᱷᱟᱡ ᱢᱟᱪᱚ ᱟᱞᱮ ᱢᱟ ᱥᱮᱸᱫᱽᱨᱟ ᱞᱮ ᱩᱰᱩᱠᱚᱜ ᱟᱹᱭᱩᱵ ᱵᱮᱲᱟ᱾
ᱦᱳᱭ ᱦᱳᱭ᱾
ᱧᱤᱫᱟᱹ ᱟᱨᱠᱤ ᱦᱚᱭ ᱟᱫᱚ, ᱚᱝᱠᱟ ᱛᱷᱩᱞᱤ ᱛᱷᱩᱞᱤ ᱢᱤᱫ ᱛᱷᱩᱞᱤ ᱜᱤ ᱧᱟᱢᱚᱜ ᱜᱮᱭᱟ ᱠᱚ ᱚᱝᱠᱟ ᱫᱟᱜ ᱞᱮᱠᱷᱟᱡ ᱡᱟᱹᱥᱛᱤ ᱧᱚᱜ᱾
ᱦᱩᱸ ᱦᱩᱸ
ᱦᱩᱸ ᱩᱝᱠᱩ ᱫᱚ ᱟᱨᱚ ᱟᱹᱰᱤ ᱜᱮᱠᱚ ᱥᱤᱵᱤᱞᱟ ᱜᱚᱝᱠᱮ᱾
ᱦᱳᱭ ᱦᱳ ᱨᱟᱯᱷᱟ ᱠᱟᱛᱮᱫ ᱟᱹᱞᱤᱧ ᱞᱤᱧ ᱡᱚᱢ ᱵᱟᱲᱟᱣ ᱟᱠᱟᱫ ᱠᱚᱣᱟ ᱚᱱᱠᱟ ᱩᱛᱩ ᱠᱟᱛᱮ ᱢᱟ ᱵᱟᱹᱞᱤᱧ ᱡᱚᱢ ᱵᱟᱲᱟ ᱟᱠᱟᱫ ᱠᱚᱣᱟ᱾
ᱩᱛᱩ ᱫᱚ ᱵᱟᱝ ᱜᱚᱝᱠᱮ ᱩᱱᱠᱩ ᱫᱚ ᱵᱷᱟᱹᱡᱤ ᱠᱟᱛᱮ ᱜᱮ ᱵᱷᱟᱜᱮ ᱠᱚ ᱥᱤᱵᱤᱞᱟ᱾
ᱱᱚᱝᱠᱟ ᱟᱨᱠᱤ ᱪᱟᱠᱷᱱᱟ ᱵᱮᱱᱟᱣ ᱠᱟᱛᱮᱫ᱾
ᱦᱳᱭ ᱦᱮᱸ᱾
ᱜᱚᱝᱠᱮ ᱛᱟᱦᱞᱮ ᱟᱯᱮ ᱥᱮᱫ ᱫᱚ ᱥᱚᱨᱦᱟᱭ ᱫᱚ ᱪᱮᱫ ᱞᱮᱠᱟ ᱦᱩᱭᱩᱜ ᱛᱟᱦᱮᱱᱟ ᱟᱯᱮᱥᱮᱫ ᱚᱱᱛᱮ?
ᱜᱚᱝᱠᱮ ᱥᱚᱦᱨᱟᱭ ᱟᱞᱮᱥᱮᱫ ᱫᱚ ᱱᱚᱛᱮ ᱫᱚ ᱢᱚᱬᱮ ᱢᱟᱦᱟ ᱠᱚ ᱢᱟᱱᱟᱣ ᱛᱟᱦᱮᱱᱟ᱾
ᱦᱮᱸ ᱦᱮᱸ
ᱟᱱᱮ ᱯᱨᱚᱛᱷᱚᱢ ᱫᱚ ᱯᱨᱚᱛᱷᱚᱢ ᱫᱤᱱ ᱫᱚ ᱚᱱᱮ ᱪᱮᱫ ᱠᱟ ᱡᱟᱞᱮ ᱠᱚ ᱢᱮᱛᱟᱜ ᱠᱟᱱᱟ ᱥᱮᱫᱤᱱ ᱜᱮ᱾ ᱡᱟᱦᱟᱸ ᱨᱮ ᱩᱢ ᱢᱟᱦᱟᱸ ᱠᱚ ᱢᱮᱛᱟᱜ ᱠᱟᱱᱟ ᱩᱢ ᱢᱟᱦᱟ᱾
ᱩᱢ ᱢᱟᱦᱟ ᱫᱚᱠᱩ ᱩᱢ ᱯᱷᱟᱨᱪᱟᱜᱼᱟ ᱦᱟᱸᱜ᱾
ᱦᱳᱭ ᱦᱳᱭ ᱩᱢ ᱡᱟᱞᱮ ᱩᱢ ᱠᱷᱩᱱᱴᱟᱹᱣ ᱦᱟᱛᱟᱣ ᱯᱚᱨᱮ ᱵᱟᱝ? ᱵᱷᱟᱹᱜᱤ ᱪᱮᱦᱟᱨᱟ ᱵᱟᱞᱤᱧ ᱵᱟᱲᱟᱭᱟ ᱚᱱᱠᱟ ᱪᱮᱫ ᱠᱚ ᱢᱮᱛᱟᱜᱼᱟ ᱩᱱᱟᱹᱜ ᱪᱮᱨᱟ ᱫᱚ᱾
ᱦᱳᱭ ᱦᱳᱭ᱾ ᱟᱹᱞᱤᱧ ᱫᱚ ᱟᱫᱚ ᱚᱱᱟ ᱠᱚᱫᱚᱞᱤᱧ ᱵᱟᱲᱟᱭ ᱠᱮᱫ ᱜᱮᱭᱟ ᱟᱹᱛᱩ ᱫᱤᱥᱚᱢ ᱦᱚᱲ ᱥᱮ᱾
ᱵᱟᱰᱟᱭ ᱨᱮᱦᱚ ᱞᱤᱧ ᱟᱹᱞᱤᱧ ᱦᱚ ᱚᱱᱠᱟ ᱜᱮ ᱧᱩᱛᱩᱢ ᱚᱱᱮ ᱚᱱᱟ ᱵᱮᱥ ᱪᱮᱦᱨᱟ ᱫᱚ ᱴᱷᱤᱠ-ᱴᱷᱟᱠ ᱫᱚ ᱵᱟᱞᱤᱧ
ᱦᱳᱭ ᱦᱳᱭ ᱦᱳᱭ ᱟᱫᱚ ᱱᱚᱛᱮ ᱟᱞᱮᱥᱮᱱ ᱫᱚ ᱱᱚᱝᱠᱟᱞᱮ ᱢᱟᱱᱟᱣᱟ ᱦᱟᱸᱜ ᱢᱚᱬᱮ ᱫᱤᱱ ᱜᱮ ᱦᱟᱸᱜ ᱜᱮᱞᱮ ᱢᱟᱱᱟᱣᱟ ᱢᱟᱱᱟᱣ ᱫᱚ᱾
ᱪᱮᱫ ᱞᱮᱠᱟ ᱞᱮᱭᱮᱤᱧ ᱞᱮᱭᱮᱤᱧ ᱞᱮᱭ ᱟᱞᱤᱧ ᱵᱤᱱ ᱠᱟᱹᱴᱤᱡ᱾
ᱦᱮᱸ?
ᱠᱟᱹᱴᱤᱡ ᱞᱟᱹᱭᱟᱞᱤᱧ ᱵᱤᱱ ᱠᱟᱹᱴᱤᱡ᱾
ᱦᱳᱭ ᱞᱟᱹᱭᱟᱵᱤᱱ ᱪᱟᱜ ᱵᱟᱹᱞᱤᱧ ᱞᱟᱹᱭ ᱟᱵᱤᱱ ᱱᱚᱛᱮ ᱫᱚᱞᱮ ᱢᱟᱱᱟᱣᱟ ᱩᱢ ᱢᱟᱦᱟᱞᱮ ᱢᱟᱱᱟᱣᱟ ᱢᱤᱫ ᱫᱤᱱ, ᱚᱱᱟ ᱥᱮᱨᱮᱧ ᱫᱚ ᱦᱟᱸᱜ ᱩᱢ ᱯᱷᱟᱨᱪᱟᱜ ᱦᱩᱭᱩᱜᱼᱟ,
ᱦᱳᱭ ᱦᱳᱭ᱾
ᱫᱟᱹᱲᱤ ᱯᱷᱟᱹᱲᱤ ᱦᱚᱭᱚᱜ ᱦᱩᱭᱩᱜᱼᱟ ᱥᱮ
ᱦᱳᱭ
ᱛᱟᱨᱯᱚᱨᱮᱨ ᱫᱤᱱ ᱦᱤᱞᱳᱜ ᱫᱚ ᱦᱟᱸᱜ ᱱᱚᱝᱠᱟ ᱡᱟᱦᱮᱨ ᱨᱮ ᱵᱚᱸᱜᱟ ᱵᱩᱨᱩ ᱦᱩᱭᱩᱜᱼᱟ᱾
ᱦᱩᱸ᱾
ᱦᱳᱭ ᱥᱮ?
ᱦᱳᱭ᱾
ᱟᱨ ᱫᱚᱥᱟᱨ ᱫᱤᱱ ᱦᱤᱞᱳᱜ ᱫᱚ ᱫᱟᱠᱟᱭ ᱢᱟᱦᱟ ᱡᱤᱞ ᱫᱟᱠᱟ ᱫᱚ ᱵᱟᱹᱱᱩᱜ ᱚᱲᱟᱜ ᱚᱲᱟᱜ ᱠᱚ ᱡᱤᱞ ᱫᱟᱠᱟᱭᱟ᱾
ᱦᱳᱭ᱾
ᱯᱮᱲᱟ ᱠᱚ ᱦᱤᱡᱩᱜ-ᱟ ᱫᱟᱹᱭ ᱛᱟᱠᱚ᱾ ᱥᱮ ᱱᱟᱱᱟ ᱦᱳᱭ ᱦᱳᱭ ᱦᱮᱸ ᱦᱮᱸ᱾ ᱡᱟᱦᱟᱸᱭ ᱠᱚᱵᱮᱱ ᱱᱮᱶᱛᱟ ᱠᱟᱠᱚᱣᱟ ᱟᱨ ᱫᱚᱥᱟᱨ ᱫᱤᱱ ᱦᱤᱞᱳᱜ ᱫᱚ ᱠᱷᱩᱱᱴᱟᱹᱣ ᱢᱟᱦᱟ ᱦᱤᱞᱳᱜ ᱫᱚ ᱠᱷᱩᱱᱴᱟᱹᱣ ᱯᱟᱞᱮ ᱰᱟᱝᱨᱟ ᱠᱚ
ᱦᱳᱭ᱾
ᱚ ᱟᱯᱮ ᱥᱮᱫ ᱫᱚ ᱢᱮᱱᱟᱜ ᱰᱟᱝᱨᱟ ᱠᱚ ᱠᱷᱩᱱᱴᱟᱹᱣ ᱠᱚᱪᱚ ᱵᱟᱝ ᱪᱚ?
ᱦᱳᱭ ᱜᱚᱝᱠᱮ ᱠᱷᱩᱱᱴᱟᱹᱣ ᱠᱚᱜᱮ ᱭᱟᱠᱚ᱾
ᱦᱳᱭ ᱱᱚᱛᱮ ᱚᱝᱠᱟ ᱰᱟᱝᱨᱟ ᱠᱚ ᱠᱷᱩᱱᱴᱟᱹᱣ ᱠᱚ ᱦᱩᱭᱩᱜᱼᱟ, ᱟᱨ ᱱᱚᱝᱠᱟ ᱮᱱᱮᱡ ᱥᱮᱨᱮᱧ ᱦᱩᱭᱩᱜ ᱜᱮᱭᱟ᱾ ᱱᱚᱝᱠᱟ ᱟᱞᱮ ᱥᱮᱫ ᱫᱚ ᱰᱟᱱᱴᱟ ᱠᱚᱲᱟ ᱠᱚᱣᱟᱜ ᱦᱟᱸᱜ ᱠᱚ ᱫᱚᱱᱟ, ᱰᱟᱱᱴᱟ ᱫᱚᱱ ᱠᱟᱛᱮᱜ ᱜᱮ ᱟᱫᱚ ᱥᱚᱨᱦᱟᱭ ᱮᱱᱮᱡ ᱠᱚ ᱩᱰᱩᱠᱮᱱ ᱜᱮ ᱵᱟᱹᱭ ᱵᱟᱹᱭᱛᱮ᱾
ᱜᱚᱢᱠᱮ ᱰᱟᱱᱴᱟ ᱠᱟᱹᱴᱤᱡ ᱵᱟᱞᱤᱧ ᱵᱩᱡᱷᱟᱹᱣ ᱫᱟᱲᱮᱭᱟᱫᱟ ᱠᱟᱹᱴᱤᱡ ᱞᱟᱹᱭ ᱟᱞᱤᱧ
ᱦᱳᱭ ᱜᱚᱢᱠᱮ ᱰᱟᱱᱴᱟ ᱫᱚ ᱱᱚᱣᱟ ᱦᱟᱲᱟᱢ ᱛᱷᱟᱱ ᱨᱮᱠᱚ ᱫᱷᱚᱱᱟ᱾
ᱦᱳᱭ ᱦᱳᱭ ᱱᱤᱛᱚᱜ ᱞᱤᱧ ᱵᱩᱡ ᱫᱟᱲᱮᱭᱟᱫᱟ᱾
ᱦᱳᱭ ᱦᱟᱲᱟᱢ ᱛᱷᱟᱱ ᱨᱮᱠᱚ ᱫᱚᱱ ᱚᱱᱟ ᱠᱷᱩᱱᱴᱟᱹᱣ ᱦᱤᱞᱳᱜ ᱜᱮ ᱥᱮ ᱚᱱᱟ ᱠᱟᱨᱟᱢ ᱨᱮ ᱪᱮᱫ ᱞᱮᱠᱟ ᱵᱟᱠᱚ ᱫᱚᱟᱱᱟ ᱟᱯᱮ ᱥᱮᱫ ᱫᱚ ᱠᱟᱨᱟᱢ ᱦᱩᱭᱩᱜᱼᱟᱥᱮ ᱵᱟᱝ? ᱵᱟᱹᱞᱤᱧ ᱞᱟᱹᱭ ᱫᱟᱲᱮᱜ ᱠᱟᱱᱟ᱾ ᱦᱳᱭ ᱠᱟᱨᱟᱢ ᱪᱮᱫ ᱞᱮᱠᱟ ᱠᱚ ᱫᱚᱱᱟ ᱚᱸᱰᱮ ᱦᱚ ᱡᱟᱦᱟᱸ ᱴᱤᱡ ᱟᱠᱷᱲᱟ ᱨᱮ ᱚᱸᱰᱮ ᱦᱚᱸ ᱚᱱᱟᱦᱚᱸ ᱚᱱᱟ ᱚᱱᱟᱜᱮᱠᱚ ᱚᱱᱠᱟ ᱚᱱᱠᱟᱜᱮᱠᱚ ᱫᱚᱱᱟ᱾ ᱟᱫᱚ ᱧᱩᱛᱩᱢ ᱛᱮᱫ ᱡᱩᱫᱟᱹᱣ ᱠᱟᱱᱟ᱾
ᱦᱚᱭ ᱜᱚᱝᱠᱮ ᱟᱞᱮᱥᱮᱜ ᱫᱚ ᱱᱚᱝᱠᱟ ᱰᱟᱱᱴᱟ ᱫᱚ ᱡᱟᱦᱟᱸ ᱫᱚᱱ ᱚᱱᱟ ᱫᱚ ᱵᱟᱝᱠᱚ ᱫᱚᱱ ᱜᱮᱭᱟ ᱛᱚ᱾
ᱦᱳᱭ ᱦᱳᱭ ᱦᱳᱭ, ᱱᱚᱛᱮ ᱫᱚ ᱟᱨᱠᱤ ᱫᱚᱱ ᱜᱮᱭᱟ ᱠᱚ ᱟᱹᱰᱤ ᱨᱩᱥᱤᱠᱟ ᱞᱮᱠᱟᱱ ᱦᱚᱲ ᱦᱮᱱᱟᱜ ᱠᱚᱣᱟ ᱱᱚᱛᱮ ᱫᱚ᱾
ᱦᱮᱸ, ᱟᱹᱵᱤᱱ ᱛᱟᱱᱮ ᱢᱟᱱᱮ ᱚᱠᱟᱥᱮᱜ ᱚᱠᱟ ᱚᱠᱟᱥᱮᱜ ᱯᱟᱲᱟᱜ ᱠᱟᱱ ᱛᱟᱹᱵᱤᱱᱟ ᱟᱹᱵᱤᱱᱟᱜ ᱫᱤᱥᱚᱢ ᱫᱚ?
ᱟᱞᱮ ᱫᱤᱥᱚᱢ ᱫᱚ ᱱᱚᱣᱟ ᱵᱟᱸᱠᱩᱲᱟ᱾
ᱦᱚᱭ ᱜᱚᱝᱠᱮ ᱟᱞᱤᱧ ᱦᱚᱸ ᱚᱱᱛᱮᱨᱮᱱ ᱠᱟᱱ ᱜᱮᱭᱟᱞᱤᱧ ᱫᱚ᱾
ᱦᱳᱭ ᱦᱳᱭ ᱦᱳᱭ ᱟᱫᱚ ᱦᱚᱭᱛᱚ ᱟᱯᱮᱥᱮᱱ ᱫᱚ ᱦᱟᱸᱜ ᱚᱝᱠᱟ ᱫᱚ ᱵᱟᱹᱱᱩᱜ ᱠᱟᱫᱟ,
ᱦᱮᱸ ᱜᱚᱴᱟᱢᱟᱞ ᱥᱚᱢᱟᱱ ᱵᱟᱝ ᱥᱮ,
ᱦᱳᱭ ᱜᱚᱴᱟ ᱫᱚ ᱵᱟᱝ ᱥᱚᱢᱟᱱᱟ ᱥᱮ᱾
ᱩᱸ,
ᱰᱟᱱᱴᱟ ᱠᱚ ᱠᱟᱨᱟᱢ ᱠᱚ ᱟᱞᱮ ᱥᱮᱱ ᱫᱚ ᱵᱷᱟᱹᱜᱤ ᱜᱮ ᱦᱩᱭᱩᱜᱼᱟ ᱫᱚᱱ ᱱᱟᱠᱚ᱾
ᱟᱨ ᱥᱚᱨᱦᱟᱭ ᱢᱟ ᱢᱚᱬᱮ ᱥᱤᱧ ᱢᱚᱬᱮ ᱧᱤᱫᱟᱹ
ᱦᱚᱭ ᱦᱚᱭ,
ᱦᱳᱭ ᱦᱳᱭ ᱟᱨ ᱱᱚᱝᱠᱟ ᱢᱟᱪᱚ ᱟᱯᱮᱥᱮᱱ ᱫᱚ ᱤᱭᱟᱹ ᱠᱩᱰᱟᱹᱢ ᱱᱟᱭᱠᱮ ᱞᱟᱹᱭᱟᱭ ᱥᱮ ᱵᱟᱭ ᱞᱟᱹᱭᱟ ᱡᱮ ᱦᱮᱸ ᱱᱚᱝᱠᱟᱭ ᱞᱟᱹᱭᱟ ᱡᱮ ᱢᱚᱬᱮ ᱥᱤᱧ ᱢᱚᱬᱮ ᱧᱤᱫᱟᱹ ᱫᱟᱛᱟᱞᱮ ᱪᱷᱟᱹᱲ ᱛᱟᱦᱮᱸᱭ ᱱᱟ᱾ ᱟᱸᱡᱚᱢ ᱚᱱᱟ ᱠᱚᱵᱮᱱ ᱟᱸᱡᱚᱢ ᱠᱟᱜᱼᱟ ᱥᱮ ᱵᱟᱝ? ᱦᱮᱸ
ᱦᱚᱭ ᱜᱚᱝᱠᱮ ᱛᱚᱵᱮ ᱟᱹᱞᱤᱧ ᱫᱚ ᱢᱟᱱᱮ ᱚᱝᱠᱟ ᱚᱜᱼᱚᱜ ᱪᱟᱞᱟᱣ ᱵᱟᱲᱟ ᱦᱤᱡᱩᱜ ᱚᱱᱟ ᱚᱱᱟ ᱥᱤᱞᱤᱜᱩᱨᱤ ᱵᱤᱥᱨᱤ ᱛᱟᱦᱮᱸᱱ ᱜᱮᱭᱟ ᱛᱚ ᱚᱝᱠᱟ ᱚᱝᱠᱟ ᱵᱟᱥ ᱨᱮ ᱪᱟᱞᱟᱣ ᱵᱟᱲᱟ ᱵᱟᱨ ᱫᱤᱱ ᱞᱤᱧ ᱛᱟᱦᱮᱸᱱᱟ ᱟᱨᱞᱤᱧ ᱦᱤᱡᱩᱜᱼᱟ᱾
ᱦᱳᱭ ᱦᱳᱭ ᱦᱳᱭ ᱦᱮᱸ, ᱟᱫᱚ ᱟᱞᱮ ᱫᱚ ᱱᱚᱛᱮ ᱛᱟᱦᱮᱸᱱᱟ ᱡᱟᱦᱟᱸ ᱡᱚᱠᱷᱚᱱ ᱢᱟᱱᱮ ᱩᱢ ᱦᱤᱞᱳᱜ᱾ ᱥᱮ ᱡᱚᱠᱷᱚᱱ ᱡᱟᱦᱮᱨ ᱨᱮᱠᱚ ᱠᱷᱤᱪᱩᱲᱮᱭᱟ ᱛᱚᱠᱷᱚᱱ ᱜᱮ ᱟᱨᱠᱤ ᱱᱟᱭ ᱠᱮ ᱦᱚᱲᱮ ᱞᱟᱹᱭᱟᱭ ᱡᱮ ᱱᱚᱜᱼᱚᱭ ᱥᱮ ᱢᱚᱬᱮ ᱥᱤᱧ ᱢᱚᱬᱮ ᱧᱤᱫᱟᱹ ᱛᱟᱦᱚᱞᱮ ᱠᱷᱟᱱ ᱫᱚ ᱟᱯᱮ ᱫᱚ ᱢᱟᱱᱮ ᱯᱩᱨᱟᱹ ᱪᱷᱟᱹᱲ ᱯᱮ ᱧᱟᱢ ᱠᱮᱫᱟ ᱟᱨᱠᱤ ᱢᱟᱱᱮ ᱱᱚᱝᱠᱟ ᱵᱷᱮᱱᱛᱟ ᱠᱟᱛᱷᱟ ᱛᱮᱠᱚ ᱞᱟᱹᱭ ᱚᱪᱚᱭᱟ ᱢᱟᱱᱮ, ᱡᱟᱦᱟᱸᱱᱟᱜ ᱜᱮ ᱠᱟᱹᱢᱤ ᱫᱚ ᱠᱟᱹᱢᱤ ᱯᱮ ᱦᱳᱭ ᱥᱮ ᱢᱟᱱᱮ ᱡᱮ ᱪᱮᱫᱞᱮᱠᱟ ᱦᱟᱸᱜ ᱢᱤᱫ ᱨᱚᱠᱚᱢ ᱠᱚ ᱞᱟᱹᱭᱟ ᱟᱹᱞᱤᱧ ᱦᱚᱸ ᱴᱷᱤᱠ ᱵᱟᱹᱞᱤᱧ ᱫᱤᱥᱟᱹᱭ ᱫᱟ᱾
ᱫᱟᱞᱠᱮᱧ ᱵᱟᱰᱟᱭᱟ ᱜᱚᱝᱠᱮ ᱞᱟᱹᱭ
ᱦᱳᱭ ᱢᱟᱱᱮ ᱠᱚᱲᱟ ᱠᱩᱲᱤ ᱠᱚᱠᱚ ᱢᱮᱛᱟ ᱠᱚᱣᱟ ᱟᱨᱠᱤ ᱢᱤᱜ ᱥᱤᱧ ᱢᱟᱱᱮ ᱢᱚᱬᱮ ᱥᱤᱧ ᱧᱤᱫᱟᱹ ᱫᱚ ᱪᱷᱟᱹᱲ ᱛᱟᱦᱮᱸᱱᱟ ᱟᱯᱮ ᱞᱟᱹᱜᱤᱫ ᱦᱳᱭ ᱥᱮ᱾ ᱟᱫᱚ ᱱᱚᱝᱠᱟ ᱦᱚᱸ ᱟᱞᱚᱯᱮ ᱠᱟᱹᱢᱤ ᱦᱳᱭ ᱱᱚᱝᱠᱟ ᱦᱚᱸ ᱟᱞᱚᱯᱮ ᱠᱟᱹᱢᱤᱭᱟ ᱡᱮ ᱵᱩᱡᱩᱜ ᱞᱮᱠᱟ ᱫᱚ ᱟᱞᱚᱯᱮ ᱠᱟᱹᱢᱤᱭᱟ᱾
ᱦᱮᱸ,
ᱦᱚᱸ ᱦᱮᱧ,
ᱦᱚᱭ ᱢᱟᱱᱮ ᱮᱱᱮᱜ ᱥᱮᱨᱮᱧ ᱮᱱᱮᱜ ᱥᱮᱨᱮᱧ ᱨᱟᱹᱥᱠᱟᱹ ᱞᱟᱹᱜᱤᱫ ᱚᱱᱟ ᱪᱷᱟᱹᱲᱤ ᱠᱚ
ᱦᱳᱭ ᱦᱳᱭ, ᱟᱫᱚ ᱪᱮᱜ ᱨᱟᱹᱥᱠᱟᱹ ᱠᱚ ᱢᱮᱛᱟᱜᱼᱟ ᱪᱟᱹᱲ ᱠᱚ ᱢᱮᱛᱟᱜᱼᱟ ᱚᱱᱟ ᱫᱚ ᱩᱱᱠᱩ ᱦᱟᱲᱟᱢ ᱠᱚ ᱵᱟᱢ ᱠᱩᱞᱤ ᱞᱮᱠᱚ ᱠᱷᱟᱭ ᱫᱚ ᱵᱟᱵᱮᱱ ᱞᱟᱹᱭ ᱫᱟᱲᱮᱭᱟᱜᱼᱟ ᱥᱮ?
ᱦᱳᱭ ᱦᱳᱭ᱾
ᱦᱩᱸ ᱦᱩᱸ, ᱱᱚᱝᱠᱟ ᱟᱞᱮ ᱥᱮ
ᱚᱝᱠᱟ ᱟᱞᱮ ᱱᱚᱛᱮ ᱫᱚ ᱚᱝᱠᱟ ᱢᱟᱱᱮ ᱯᱨᱚᱛᱷᱚᱢ ᱫᱚᱢ ᱠᱚ ᱤᱭᱟᱹ ᱱᱟᱭᱠᱮ ᱨᱮᱱ ᱜᱮ ᱞᱟᱦᱟᱛᱮ ᱠᱷᱩᱱᱴᱟᱣ ᱮᱭᱟ ᱫᱚ ᱠᱷᱩᱱᱴᱟᱣ ᱥᱚᱢᱚᱭ᱾
ᱦᱮᱸ ᱾
ᱟᱨ ᱛᱟᱦᱚᱞᱮ ᱠᱷᱩᱱᱴᱟᱹᱣ ᱱᱟᱭᱠᱮ ᱨᱮᱱ ᱜᱮ ᱞᱟᱦᱟᱛᱮ ᱠᱚ ᱠᱷᱩᱱᱴᱟᱹᱣ ᱮᱛᱟᱞᱮᱭᱟ ᱾
ᱟᱪᱪᱷᱟ ᱟᱪᱪᱷᱟ ᱟᱪᱪᱷᱟ ᱾ ᱦᱮᱸ ᱾ ᱟᱨ ᱱᱚᱝᱠᱟ ᱛᱟᱦᱚᱞᱮ ᱵᱟᱦᱟ ᱯᱚᱨᱚᱵ ᱠᱚ ᱥᱚᱨᱦᱟᱭ ᱯᱚᱨᱚᱵ ᱠᱚᱨᱮ ᱫᱚ ᱟᱫᱚ ᱵᱟᱵᱮᱱ ᱪᱟᱞᱟᱜ ᱵᱟᱵᱮᱱ ᱪᱟᱞᱟᱜᱼᱟ ᱾
ᱦᱩᱭ ᱢᱟᱱᱮ ᱪᱟᱞᱟᱣ ᱵᱟᱲᱟᱜ ᱨᱮᱦᱚᱸ ᱢᱟᱱᱮ ᱚᱱᱛᱮ ᱨᱮᱜᱮ ᱵᱟᱨᱦᱮ ᱠᱚᱨᱮ ᱛᱟᱦᱮᱱ ᱜᱮᱭᱟ ᱞᱮ ᱛᱚ, ᱟᱫᱚ ᱚᱠᱟ ᱫᱤᱥᱚᱢ ᱫᱚ ᱚᱝᱠᱟ ᱫᱚ ᱪᱟᱞᱟᱜ ᱫᱚ ᱵᱟᱝ ᱦᱩᱭᱩᱜ ᱜᱤᱭᱟ ᱢᱟᱡᱷᱮ ᱢᱟᱡᱷᱮ ᱪᱟᱞᱟᱣ ᱵᱟᱲᱟ ᱦᱩᱭᱩᱜᱼᱟ ᱾
ᱦᱳᱭ ᱦᱳᱭ ᱾ ᱟᱯᱮ ᱥᱮᱫ ᱫᱚ ᱜᱚᱝᱠᱮ ᱛᱟᱦᱚᱞᱮᱻ ᱫᱟᱜ ᱠᱚᱫᱚ ᱞᱟᱜᱟᱣ ᱠᱟᱱᱟ ᱥᱮ ᱵᱟᱝ?
ᱫᱟᱜ ᱠᱚᱫᱚ ᱦᱳᱭ ᱫᱟᱜ ᱠᱚ ᱛᱟᱦᱚᱸ ᱨᱚᱦᱚᱭ ᱫᱚ ᱪᱟᱵᱟ ᱵᱟᱲᱟᱠ ᱞᱮᱠᱟ ᱜᱮ ᱠᱤᱪᱷᱩ ᱡᱟᱦᱟᱸ ᱠᱚᱨᱮ ᱵᱟᱝ ᱫᱟᱜ ᱟᱠᱟᱱ ᱛᱟᱞᱮᱭᱟ ᱚᱱᱛᱮ ᱴᱮᱠᱴᱟᱨ ᱠᱚ ᱵᱟᱝ ᱪᱟᱞᱟᱜᱼᱟ ᱡᱟᱦᱟᱸ ᱠᱚᱨᱮ
ᱦᱳᱭ ᱦᱳᱭ ᱾
ᱚᱱᱟ ᱠᱟᱨᱚᱱ ᱛᱮ ᱵᱟᱞᱮ ᱥᱤ ᱦᱟᱛᱟᱲ ᱫᱟᱛᱚ ᱚᱱᱠᱟ ᱱᱟᱦᱮᱞ ᱠᱚ ᱵᱟᱝ ᱧᱟᱢ ᱠᱟᱱᱟ ᱛᱚ᱾
ᱦᱳᱭ ᱦᱳᱭ ᱛᱟᱦᱚᱞᱮ ᱢᱮᱱᱫᱟ ᱵᱟᱸᱠᱩᱲᱟ ᱟᱵᱮᱱ ᱫᱚ ᱚᱠᱟ ᱥᱮᱫ ᱵᱮᱱ ᱯᱟᱲᱟᱜ ᱠᱟᱹᱴᱤᱡ?
ᱳᱭ ᱵᱟᱸᱠᱩᱲᱟ ᱡᱷᱤᱞᱤᱢᱤᱞᱤ ᱾
ᱚ ᱟᱪᱪᱷᱟ ᱟᱪᱪᱷᱟ ᱡᱷᱤᱞᱤᱢᱤᱞᱤ ᱾ ᱦᱳᱭ ᱟᱯᱮ ᱥᱮᱱᱟᱜ ᱫᱚ ᱵᱚᱦᱩ ᱟᱹᱞᱤᱧ ᱫᱚ ᱢᱟᱱᱮ ᱡᱩᱫᱟᱹ ᱧᱚᱜ ᱢᱟᱱᱮ ᱵᱷᱮᱜᱟᱨ ᱧᱚᱜ ᱜᱮ ᱛᱟᱵᱚᱱᱟ ᱥᱮ
ᱦᱳᱭ ᱦᱳᱭ ᱦᱳᱭ ᱟᱹᱞᱤᱧ ᱚᱱᱛᱮ ᱱᱟᱜ ᱫᱚᱞᱤᱧ ᱵᱟᱲᱟᱭᱟ ᱠᱟᱹᱴᱤᱡ ᱛᱷᱚᱲᱟ ᱜᱟᱱ ᱾
ᱪᱟᱞᱟᱣ ᱵᱟᱲᱟ ᱫᱚ ᱵᱟᱝ ᱚᱱᱛᱮ ᱨᱮ ᱢᱤᱫᱴᱮᱱ ᱜᱟᱛᱮ ᱢᱮᱱᱟᱭ ᱠᱟᱫᱤᱭᱟ᱾
ᱛᱚ ᱩᱱᱤᱜᱮ ᱱᱚᱝᱠᱟᱭ ᱞᱟᱹᱭ ᱵᱟᱲᱟᱭᱟ ᱩᱫᱩᱜ ᱵᱟᱲᱟᱭᱟᱭ ᱾ ᱛᱚ ᱚᱱᱟ ᱧᱮᱞ ᱠᱟᱛᱮ ᱠᱟᱹᱴᱤᱡ ᱞᱤᱧ ᱵᱩᱡᱽ ᱠᱟᱫᱟ ᱦᱟᱸᱜ ᱾ ᱢᱟᱱᱮ ᱟᱞᱮ ᱥᱮᱱ ᱠᱷᱚᱱ ᱫᱚ ᱱᱚᱛᱮ ᱠᱷᱚᱱ ᱫᱚ ᱫᱚᱢᱮ ᱯᱷᱟᱨᱟᱠ ᱟᱨᱠᱤ ᱡᱩᱫᱟᱹ ᱜᱮᱭᱟ ᱾
ᱦᱳᱭ ᱦᱳᱭ ᱦᱳᱭ ᱾ ᱟᱯᱮ ᱫᱚ ᱥᱚᱨᱦᱟᱭ ᱫᱚ ᱦᱟᱸᱜ ᱱᱚᱝᱠᱟ ᱫᱚ ᱠᱩᱞᱦᱤ ᱠᱩᱞᱦᱤ ᱛᱮᱫᱚ ᱦᱟᱸᱜ ᱵᱟᱯᱮ ᱮᱱᱮᱡᱼᱟ ᱟᱯᱮ ᱫᱚ ᱥᱟᱵ ᱠᱟᱜ ᱢᱮ ᱢᱤᱫᱴᱷᱮᱡ ᱜᱮ ᱥᱟᱵ ᱠᱟᱛᱮᱫ ᱟᱨᱠᱤ ᱡᱮᱞᱮᱧ ᱡᱮᱞᱮᱧ ᱠᱚ ᱮᱱᱮᱡ ᱛᱟᱦᱮᱱᱟ ᱟᱨᱠᱤ ᱚᱱᱠᱟᱧ ᱧᱮᱞ ᱟᱠᱟᱫᱟ᱾
ᱦᱳᱭ ᱜᱚᱝᱠᱮ ᱢᱟᱱᱮ ᱡᱮᱞᱮᱧ ᱡᱮᱞᱮᱧ ᱢᱟᱱᱮ ᱪᱮᱠᱠᱟ ᱟᱞᱮ ᱫᱚ ᱢᱟᱱᱮ ᱚᱱᱛᱮ ᱜᱚᱴᱟ ᱨᱟᱥᱛᱟ ᱠᱚᱫᱚ ᱜᱚᱴᱟ ᱠᱚ ᱰᱷᱟᱹᱞᱟᱹᱭ ᱠᱟᱜ ᱛᱟᱞᱮᱭᱟ ᱛᱚ ᱾
ᱦᱳᱭ ᱦᱳᱭ ᱟᱫᱚ ᱚᱱᱛᱮ ᱟᱯᱮ ᱥᱮᱱ ᱫᱚ ᱢᱤᱫ ᱟᱴᱟᱞ